ᱟᱛᱟᱨ
ᱦᱮᱞᱳ
ᱦᱮᱸ ᱦᱮᱞᱳ ᱡᱚᱦᱟᱨ ᱜᱮ ᱦ ᱦᱮᱞᱳ ᱟᱸᱡᱚᱢᱚᱜ ᱠᱟᱱᱟ ᱨᱚᱲ
ᱟᱧᱡᱚᱢ ᱫᱟ ᱵᱮᱱ
ᱦᱮᱸ ᱟᱸᱡᱚᱢᱮᱫ ᱜᱮᱭᱟᱞᱤᱧ ᱦᱮᱞᱳ ᱟᱵᱤᱱᱟᱜ ᱦᱚᱳᱭᱛᱳ ᱰᱤᱥᱴᱟᱵᱚᱜ ᱠᱟᱱ ᱛᱟᱵᱮᱱᱟ ᱠᱟᱹᱴᱤᱡ ᱟᱵᱮᱱᱟᱜ ᱦᱚᱭᱛᱳ ᱴᱷᱤᱠᱼᱴᱷᱟᱠ ᱨᱚᱲ ᱵᱟᱝ ᱟᱡᱚᱢᱚᱜ ᱠᱟᱱᱟ ᱦᱮᱸ ᱟᱞᱤᱧ ᱞᱤᱧ ᱟᱡᱚᱢᱚᱜ ᱮᱫᱟ ᱢᱟ ᱞᱟᱹᱭ ᱵᱮᱱ
ᱦᱚᱸ ᱵᱮᱥ ᱜᱮᱭᱟ ᱵᱮᱱ ᱛᱚ ᱢᱮᱱᱟᱞᱤᱧ ᱵᱮᱥ ᱫᱚᱱᱟᱜ ᱟᱪᱪᱷᱟ
ᱦᱮᱸ ᱱᱤᱛ ᱫᱚ ᱵᱮᱥ ᱵᱟᱲᱟ ᱜᱮ ᱳᱭ ᱱᱤᱛᱚᱜ ᱫᱚ ᱮᱨᱟᱯᱷᱚᱨ ᱜᱮ ᱪᱟᱞᱟᱜ ᱠᱟᱱᱟ ᱱᱤᱛᱚᱜ ᱫᱚ ᱱᱤᱛᱚᱜ ᱫᱚ ᱚᱱᱟ ᱮᱨ ᱟᱯᱷᱚᱨ ᱠᱚᱜᱮ ᱦᱩᱲᱩ ᱠᱚ ᱛᱟᱞᱟᱣ ᱵᱟᱲᱟ ᱦᱩᱭ ᱵᱟᱲᱟᱜ ᱠᱟᱱᱟ
ᱟᱫᱚ
ᱱᱤᱛᱚᱜ ᱫᱚ ᱥᱮᱭ ᱠᱟᱱᱟᱮ ᱮᱱᱠᱷᱟᱱ ᱫᱟᱜ ᱫᱚ ᱮᱠᱷᱚᱱ ᱜᱷᱟᱹᱲᱤᱡ ᱫᱚ ᱵᱟᱭ ᱫᱟᱜ ᱮᱫᱟ ᱦᱚ ᱢᱟᱫᱷᱮᱨ ᱠᱷ ᱦᱚᱞᱟ ᱜᱷᱟᱹᱲᱤᱡ ᱫᱚᱭ ᱫᱟᱜ ᱵᱟᱲᱟ ᱠᱮᱫ ᱜᱮᱭᱟ ᱛᱮᱦᱮᱸᱧ ᱫᱚ ᱛᱮᱦᱮᱧ ᱫᱚᱭ ᱥᱤᱛᱩᱝᱫ ᱜᱮᱭᱟ ᱦᱟᱸᱜ
ᱚ
ᱯᱚᱨᱮᱨ ᱫᱤᱱ ᱜᱟᱯᱟ ᱢᱮᱭᱟᱝ ᱫᱟᱜ ᱵᱚᱫᱮᱡ ᱚᱱᱟ ᱦᱚᱛᱮᱡ ᱛᱮ ᱛᱚᱞᱟᱣ ᱵᱟᱲᱟ ᱠᱟᱜ ᱦᱩᱭᱩᱜ ᱠᱟᱱᱟ
ᱦᱩᱸ ᱛᱟᱦᱚᱞᱮ ᱢᱤᱫ ᱫᱚ ᱠᱷᱮᱞ ᱵᱮᱱ ᱪᱟᱞᱟᱣ ᱠᱟᱱᱟ ᱪᱮᱫ
ᱪᱮᱫ ᱞᱮᱠᱟ ᱵᱮᱱ ᱢᱮᱱᱫᱟ
ᱚ ᱢᱮᱱᱫ ᱱᱤᱛᱤᱛ ᱠᱷᱮᱛ ᱠᱚ ᱱᱤᱛ ᱫᱚ
ᱵᱟᱝ ᱥᱮᱱ ᱦᱩᱭ ᱞᱮᱱᱟ ᱥᱮ ᱵᱟᱝᱜᱮ ᱥᱮᱱ ᱦᱩᱭ ᱞᱮᱱᱟ ᱦᱩᱭ ᱠᱟᱛᱮ ᱦᱚᱸ ᱚᱲᱟᱜ ᱨᱩᱣᱟᱹᱲ ᱦᱮᱡ ᱦᱩᱭᱩ ᱟᱠᱟᱱᱟ ᱱᱤᱛᱳ ᱢᱟ ᱱᱤᱛᱚᱜ ᱫᱚ ᱥᱤᱛᱩᱝ ᱦᱚᱸ ᱥᱤᱛᱩᱝ ᱦᱚᱸ ᱰᱷᱮᱹᱮᱨ ᱟᱹᱭᱠᱟᱹᱜ ᱠᱟᱱ ᱛᱮᱫᱚ ᱱᱤᱛᱚᱜ ᱜᱷᱟᱹᱲᱤᱡ ᱫᱚ ᱵᱟᱝ ᱦᱮᱸ ᱦ ᱟᱯᱮ ᱥᱮᱫ ᱫᱚ ᱪᱮᱫ ᱞᱮᱠᱟ ᱫᱟᱜ ᱵᱟᱲᱟ ᱠᱚ
ᱦ ᱵᱟᱝ ᱦᱩᱭ ᱠᱟᱱᱟ ᱠᱚᱢ ᱜᱮ ᱨᱟᱯᱷᱷᱟ ᱠᱚᱫᱚ ᱦᱟᱹᱨ ᱞᱮ ᱠᱚᱨᱟᱣᱟ ᱠᱚᱨ ᱫᱚ ᱵᱟᱝ ᱦᱩᱭ ᱠᱟᱱᱟ ᱦ
ᱚ ᱚᱱᱠᱟ ᱞᱟᱹᱴᱩ ᱫᱟᱜ ᱠᱚᱫᱚ ᱵᱟᱝ ᱦᱩᱭ ᱵᱟᱲᱟ ᱟᱠᱟᱱᱛᱮ
ᱵᱟᱝ ᱦᱩᱭ ᱟᱠᱟᱱᱟ ᱢᱤᱫ ᱫᱷᱟᱣ ᱜᱮ ᱫᱟᱜ ᱞᱮᱫᱟ ᱱᱤᱭᱟᱹ ᱯᱚᱨ ᱫᱚ ᱱᱚᱣᱟ ᱫᱚ ᱢᱤᱫ ᱫᱤᱱᱮ ᱫᱟᱜ ᱠᱟᱫᱟ ᱟᱨᱚ ᱱᱤᱭᱟᱹᱴᱟᱜ ᱠᱚᱭᱮᱠ ᱫᱤᱱ ᱟᱜᱮ ᱫᱟᱜ ᱠᱟᱫᱟᱭ ᱛᱚ ᱚᱱᱟ ᱫᱚ ᱦᱟᱸᱜ ᱱᱤᱭᱟᱹ ᱱᱤᱭᱟᱹ ᱦᱚᱭᱛᱳ ᱵᱟᱥ ᱱᱤᱭᱟᱹᱨᱮ ᱥᱤᱛᱩᱝ ᱮᱫᱟ ᱛᱤᱦᱤᱧ ᱜᱟᱯᱟ ᱫᱚ ᱟᱴᱩ ᱨᱮᱵᱮᱞ ᱨᱮᱵᱮᱞ ᱢᱮᱱᱟᱜ ᱟᱠᱟᱫᱟ
ᱚ ᱱᱚᱛᱮ ᱫᱚ ᱛᱮᱦᱮᱧ ᱫᱚ ᱮᱠᱫᱚᱢ ᱯᱚᱨᱤᱥᱯᱟᱨ
ᱚ ᱱᱚᱛᱮ ᱫᱚ ᱮᱴᱩ ᱢᱮᱜᱞᱟ ᱢᱮᱜᱞᱟ ᱢᱮᱱᱟᱜ ᱟᱫᱚ ᱮᱠᱴᱩ ᱦᱟᱸᱜ ᱵᱟᱭ ᱥᱤᱛᱩᱝ ᱠᱷᱟᱱ ᱫᱚ ᱵᱟᱝ ᱡᱩᱛᱩᱜᱼᱟ ᱼᱟ
ᱦᱮᱸ ᱠᱟᱹᱴᱤᱡ ᱦᱟᱣᱮᱫ ᱵᱟᱝ ᱦᱟᱣᱮᱫ ᱞᱮᱱᱠᱷᱷᱟᱡ ᱦᱚᱸ ᱚᱱᱛᱮ ᱦᱚᱸ ᱵᱟᱝ ᱤᱭᱟᱹᱜ ᱟᱥᱮ ᱴᱷᱤᱠ ᱱᱤᱛ ᱫᱚ
ᱦ
ᱱᱚᱛᱮ ᱫᱚ ᱫᱟᱜ ᱫᱚ ᱢᱟᱱᱮ ᱞᱟᱦᱟ ᱠᱷᱚᱱᱚᱡ ᱜᱮ ᱫᱟᱜ ᱵᱟᱲᱟ ᱟᱠᱟᱫ ᱜᱮ ᱦᱟᱱᱟ ᱤᱭᱟᱹ ᱪᱟᱹᱛ ᱵᱟᱹᱭᱥᱟᱠᱷ ᱠᱷᱚᱡ ᱜᱮ ᱠᱟᱹᱴᱤᱡ ᱠᱟᱹᱴᱤᱡ ᱫᱚ ᱫᱟᱜ ᱤᱫᱤᱭ ᱟᱠᱟᱫ ᱜᱮᱭᱟ ᱚᱱᱠᱟ ᱠᱷᱩᱵ ᱢᱟᱱᱮ ᱤᱭᱟᱹ ᱛᱚ ᱵᱟᱝ ᱵᱩᱡ ᱟᱠᱟᱱᱟ ᱱᱤᱭᱟᱹ ᱵᱚᱞᱮ ᱥᱤᱛᱩᱝ ᱫᱚ ᱚᱱᱠᱟ ᱫᱚ ᱮᱴᱟᱜᱵᱟᱨ ᱡᱟᱦᱟᱸ ᱞᱮᱠᱟ ᱟᱹᱭᱠᱟᱹᱜᱼᱟ ᱚᱱᱟ ᱦᱚᱛᱮᱫ ᱛᱚ ᱦᱚᱲ ᱠᱚᱦᱚᱸ ᱟᱜᱵᱟ ᱠᱟᱜ ᱠᱚ ᱠᱟᱱᱟ ᱡᱮ ᱵᱟᱝᱢᱟ ᱯᱚᱨᱮ ᱛᱮᱫᱚ ᱵᱟᱝ ᱥᱚᱢᱚᱭ ᱵᱟᱝ ᱧᱟᱢᱚᱜᱼᱟ ᱨᱯᱷᱚᱲ ᱨᱮᱱᱟᱜ ᱫᱟᱜ ᱤᱫᱤ ᱞᱮᱠᱷᱟᱡ ᱫᱚ ᱩᱱᱫᱚ ᱵᱟᱝ ᱜᱟᱱᱚᱜ ᱟᱥᱮ ᱚᱱᱟ ᱦᱚᱛᱮᱜ ᱛᱮ
ᱨᱚᱲ ᱵᱟᱝ ᱴᱷᱤᱠ ᱟᱸᱡᱚᱢᱚᱜ ᱠᱟᱱᱟ
ᱟᱥ
ᱦᱮᱸ ᱢᱤᱫᱴᱟᱭ ᱱᱚᱛᱮ ᱫᱚ ᱢᱤᱫ ᱫᱷᱟᱣᱮ ᱜᱮ ᱪᱟᱥ ᱦᱩᱭᱩᱜᱼᱟ ᱜᱟᱰᱟ ᱠᱚᱫᱚ ᱥᱩᱨ ᱠᱚᱨᱮ ᱵᱟᱹᱱᱩᱜᱼᱟ ᱛᱚ ᱚᱱᱟ ᱚᱱᱟ ᱦᱚᱛᱮᱜ ᱛᱮ ᱢᱤᱫ ᱢᱤᱫ ᱥᱚᱢᱚᱭ ᱦᱮᱸ ᱢᱤᱫ ᱫᱷᱟᱣ ᱜᱮ ᱱᱚᱜᱼᱚᱭ ᱱᱚᱣᱟ ᱟᱥᱟᱲ ᱵᱚᱸᱜᱟ ᱨᱮᱱᱟᱜ ᱪᱟᱥ ᱜᱮ
ᱚᱸ ᱟᱪᱪᱷᱟ
ᱟᱨ ᱵᱚᱨᱳ ᱦᱩᱲᱩ ᱚᱱᱟ ᱫᱚ ᱫᱟᱜ ᱚᱱᱟ ᱠᱚᱫᱚ ᱛᱟᱦᱮᱸᱞᱮᱱᱠᱷᱷᱟᱡ ᱜᱟᱰᱟ ᱠᱚ ᱰᱮᱢ ᱠᱚ ᱚᱱ ᱠᱟ ᱫᱟᱜ ᱨᱮᱱᱟᱜ ᱤᱭᱟᱹ ᱛᱟᱦᱮᱸ ᱞᱮᱱᱠᱷᱷᱟᱡ ᱫᱚ ᱦᱩᱭᱩᱜ ᱜᱮᱭᱟ ᱟᱫᱚ ᱮᱴᱟᱜᱟᱜ ᱚᱱᱠᱟ ᱥᱚᱵᱽᱡᱤ ᱠᱚ ᱨᱚᱦᱚᱭ ᱵᱟᱲᱟ ᱦᱩᱭᱩᱜ-ᱟ ᱡᱟᱦᱟᱸᱭ ᱠᱚ ᱚᱱᱟ ᱜᱟᱹᱰᱭᱟᱹ ᱠᱚ ᱮᱢᱟᱱ ᱠᱚ ᱛᱟᱦᱮᱱ ᱠᱷᱟᱡ ᱫᱚ
ᱦᱮᱸ ᱦᱮᱸ
ᱡᱟᱦᱟᱱᱟᱜ ᱥᱚᱵᱽᱡᱤ ᱠᱚ ᱨᱚᱦᱚᱭ ᱵᱟᱲᱟ ᱟᱫᱚ ᱨᱚᱦᱚᱭ ᱦᱚᱸᱱᱟᱜ ᱦᱚᱱᱚ ᱱᱚᱣᱟ ᱤᱭᱟᱹ ᱨᱟᱵᱟᱝ ᱫᱤᱱ ᱵᱚᱞᱚᱜ-ᱟ ᱩᱱ ᱠᱚᱨᱮᱱ ᱦᱟᱸᱜ ᱚᱱᱟ ᱠᱚ ᱨᱚᱦᱚᱭ ᱠᱚᱦᱚᱸ ᱚᱱᱟ ᱵᱤᱞᱟᱹᱛᱤ ᱵᱮᱸᱜᱟ ᱤᱭᱟᱹ ᱠᱚ ᱨᱚᱦᱚᱭ ᱫᱚ
ᱚᱸ
ᱚᱸᱦ
ᱦᱮᱸ ᱟᱞᱮ ᱦᱚᱸ ᱱᱚᱛᱮ ᱚᱱᱠᱟᱜᱮ ᱱᱚᱛᱮ ᱦᱚᱸ ᱢᱤᱫ ᱫᱷᱟᱣ ᱜᱮ ᱦᱩᱭᱩᱜᱼᱟ ᱪᱟᱥ ᱫᱚ ᱚᱱᱠᱟ ᱫᱚ ᱵᱟᱝ ᱦᱩᱭᱩᱜᱼᱟ
ᱚᱸᱻ ᱟᱨ ᱟᱵᱮᱱᱟᱜ ᱟᱹᱛᱩ ᱫᱤᱥᱚᱢ ᱫᱚ ᱚᱠᱟ ᱥᱮᱫ
ᱟᱫᱚ ᱟᱹᱞᱤᱧ ᱫᱚ ᱪᱮᱫ ᱞᱤᱧ ᱞᱟᱹᱭᱟ ᱱᱚᱸᱰᱮ ᱫᱚ ᱡᱟᱭᱜᱟ ᱠᱚᱫᱚ ᱵᱟᱝᱠᱚ ᱞᱟᱹᱭ ᱥᱮᱪᱮᱫ ᱠᱚ ᱞᱟᱹᱭ ᱮᱫᱟ ᱟᱫᱚ ᱦᱚᱲᱤᱧ ᱵᱟᱲᱟᱭᱟ
ᱚᱸ ᱚᱸᱻ ᱢᱟᱱᱮ ᱥᱟᱹᱜᱤᱧ ᱢᱮᱱᱛᱮᱫᱚ ᱦᱮᱸ ᱚᱱᱟ ᱢᱟ ᱴᱷᱤᱠ ᱢᱟᱱᱮ ᱱᱚ ᱚᱱᱛᱮᱱᱟᱜ ᱱᱚᱝᱠᱟ ᱟᱵᱚᱦᱟᱣᱟ ᱚᱱᱛᱮᱱᱟᱜ ᱫᱚ ᱪᱮᱫ ᱞᱮᱠᱟ ᱚᱱᱠᱟ‌ ᱚᱱᱟ
ᱚᱱᱟ ᱤᱭᱟᱹ ᱪᱮᱫ ᱚᱱᱟᱛᱚ ᱤᱭᱟᱹ ᱵᱩᱨᱩ ᱫᱤᱥᱚᱢ ᱟᱞᱮ ᱫᱚ ᱱᱚᱛᱮ ᱪᱮᱫ ᱠᱟᱱᱟ
ᱟᱯᱮ ᱫᱚ ᱚ ᱵᱩᱨᱩ ᱫᱤᱥᱚᱢ ᱛᱟᱦᱞᱮ ᱛᱚ ᱵᱩᱨᱩ ᱵᱟᱥᱚᱱ ᱠᱷᱟᱡ ᱢᱟᱛᱚ ᱪᱟᱥᱵᱟᱥ ᱦᱚᱸᱛᱚ ᱵᱷᱟᱞᱤᱜᱮ ᱦᱩᱭᱩᱜ-ᱟ ᱚᱵᱳᱥᱥᱳᱚ ᱦᱩᱭ ᱫᱚ ᱢᱟᱱᱮ ᱤᱭᱟᱹ ᱠᱚ ᱡᱚ ᱡᱟᱹᱞᱮ ᱠᱚ ᱧᱟᱢᱚᱜ-ᱟ ᱰᱷᱟᱞ ᱡᱟᱭᱜᱟ ᱦᱮᱸ ᱵᱟᱝ ᱜᱟᱰᱟ ᱠᱚ ᱛᱟᱦᱮᱱᱟ
ᱩᱱᱟᱹᱜ ᱴᱟ ᱫᱚ ᱵᱟᱝ ᱢᱟᱱᱮ ᱵᱩᱨᱩ ᱟᱫᱚ ᱟᱞᱮᱫᱚ ᱥᱟᱹᱜᱤᱧ ᱜᱮᱭᱟ ᱟᱫᱚ ᱳᱭ ᱵᱤᱨ ᱠᱚ ᱢᱮᱱᱟᱜ-ᱟ ᱡᱟᱦᱟᱸ ᱫᱚ ᱥᱟᱨᱡᱚᱢ ᱢᱫᱤᱨ ᱠᱚ ᱴᱷᱤᱠ ᱟᱪᱷᱮ ᱚᱱᱟ
ᱥᱟᱨᱡᱚᱢ ᱨᱚᱦᱚᱭ ᱵᱤᱨ ᱟᱞᱮ ᱱᱚᱛᱮ ᱫᱚ ᱨᱚᱦᱚᱭ ᱵᱤᱨ ᱠᱚᱜᱮ ᱢᱮᱱᱟᱜ-ᱟ ᱥᱟᱨᱡᱚᱢ ᱠᱚᱫᱚ ᱥᱟᱹᱜᱤᱱᱚᱜ ᱜᱮᱛᱟᱞᱮᱭᱟ ᱟᱹᱰᱤ ᱟᱹᱰᱤ ᱥᱟᱹᱜᱤᱧ ᱢᱟᱱᱮ ᱪᱟᱞᱟᱜ ᱜᱮ ᱞᱟᱜᱟᱣ ᱞᱮᱭᱟ ᱰᱷᱮᱨ ᱥᱟᱹᱜᱤᱧ ᱜᱟᱱ ᱜᱮ
ᱟᱪᱪᱷᱟ
ᱥᱟᱦᱟᱱ ᱥᱟᱠᱟᱢ ᱠᱚᱫᱚ
ᱛᱟᱦᱞᱮ ᱥᱚᱵᱽᱡᱤ ᱠᱚᱫᱚ ᱟᱯᱮ ᱫᱚ ᱪᱮᱫ ᱠᱚᱯᱮ ᱨᱚᱦᱚᱦᱚᱭ ᱵᱟᱲᱟᱭᱟ ᱥᱚᱵᱽᱡᱤ ᱠᱚᱫᱚ
ᱚᱸ ᱥᱚᱵᱡᱤ ᱠᱚᱫᱚ ᱱᱚᱣᱟ ᱡᱚᱛᱚᱜ ᱜᱮ ᱨᱚᱦᱚᱭ ᱦᱩᱭᱩᱜ-ᱟ ᱮᱢᱱᱤ ᱤᱭᱟᱹ ᱠᱚᱨᱮᱜᱮ ᱮᱢ ᱳᱭ ᱨᱮᱭᱟᱲ ᱫᱤᱱ ᱜᱮ ᱯᱩᱥ ᱵᱚᱸᱜᱟ ᱤᱭᱟᱹ ᱵᱚᱨᱜᱤᱴ ᱚᱱᱟ ᱠᱚ ᱨᱚᱦᱚᱭ ᱵᱟᱲᱟᱭ ᱦᱩᱭᱩᱜ-ᱟ ᱟᱨ ᱱᱚᱣᱟ ᱮᱢᱱᱤ ᱮᱠᱷᱚᱱ ᱦᱮᱸ ᱦᱮᱸ ᱨᱟᱵᱟᱝ ᱥᱚᱢᱚᱭ ᱜᱮ ᱫᱚᱚᱭ ᱦᱩᱭᱩᱜ-ᱟ ᱟᱨ ᱱᱚᱛᱮᱱᱟᱜ ᱵᱚᱨᱥᱟᱠᱷ ᱠᱷᱚᱱᱚᱱᱮ ᱮᱢ ᱜᱮᱭᱟ ᱠᱚ ᱡᱟᱸᱦᱟᱭ ᱠᱚ ᱮᱢ ᱠᱷᱟᱫ ᱫᱚ
ᱦᱮᱸ ᱟᱫᱚ ᱤᱭᱟᱹ ᱟᱯᱮ ᱫᱚ ᱚᱱᱛᱮ ᱫᱚ ᱜᱟᱰᱟ ᱠᱚ ᱮᱢᱟᱱ ᱠᱚ ᱢᱮᱱᱟᱜ ᱛᱟᱯᱮ ᱛᱮᱫᱚ
ᱫᱚ
ᱚ ᱦᱮᱸ ᱦᱮᱸ ᱢᱟᱱᱮ ᱫᱟᱜ ᱵᱷᱚᱨᱥᱟ ᱜᱮ ᱥᱮᱨᱢᱟ ᱨᱮᱱᱟᱜ ᱫᱟᱜ ᱵᱷᱚᱨᱥᱟ ᱜᱮ
ᱦ
ᱚᱱᱠᱟᱜᱮ ᱡᱚᱛᱚ ᱥᱮᱫ ᱜᱮ ᱤᱱᱟᱹ ᱢᱟᱱᱮ ᱡᱟᱦᱟᱸ ᱥᱮᱫ ᱫᱚ ᱜᱟᱰᱟ ᱨᱮᱦᱚᱸ ᱱᱮᱛᱟᱨ ᱫᱚ ᱵᱟᱝ ᱩᱱᱟᱹᱜ ᱫᱚᱵᱚᱱ ᱠᱚᱨᱟᱣ ᱮᱫᱟ
ᱳᱭ ᱚᱲᱟᱜ ᱡᱚᱢ ᱞᱮᱠᱟᱜᱮ
ᱦᱮᱞᱳ